ᱦᱮ ᱞᱳ ᱦᱮᱸ ᱥᱮᱛᱟᱜ ᱡᱚᱦᱟᱨ
ᱫᱤᱭᱟᱹ ᱨᱚᱲ ᱢᱚᱸᱡᱽ ᱛᱮ ᱟᱸᱡᱚᱢ ᱧᱟᱢ ᱫᱟᱢ?
ᱦᱮᱸ ᱟᱸᱡᱚᱢ ᱧᱟᱢᱚᱜ ᱠᱟᱱ ᱜᱮᱭᱟ᱾
ᱚ ᱟᱪᱪᱷᱟ ᱟᱨ ᱪᱮᱫ ᱠᱚᱯᱮ ᱪᱤᱠᱟᱹ ᱵᱟᱲᱟᱭᱮᱫᱟ?
ᱦᱳᱭ ᱠᱟᱹᱢᱤ ᱠᱚ ᱥᱟᱹᱛ ᱵᱟᱲᱟ ᱠᱟᱛᱮᱫ ᱛᱷᱚᱲᱟ ᱡᱤᱨᱟᱹᱣ ᱦᱳᱭ ᱟᱠᱟᱱᱟ ᱾
ᱱᱟᱥᱛᱟ ᱠᱚ ᱦᱩᱭ ᱵᱟᱲᱟᱭ ᱱᱟ?
ᱱᱟᱥᱛᱟ ᱠᱚᱫᱚ ᱵᱟᱝ ᱦᱩᱭᱩ ᱟᱠᱟᱱᱟ ᱢᱟᱱᱮ ᱠᱟᱹᱴᱤᱡ ᱵᱟᱨ ᱦᱮ ᱦᱮᱡ ᱦᱩᱭ ᱟᱠᱟᱱᱟ ᱚᱱᱟ ᱠᱷᱟᱹᱛᱤᱨ ᱛᱮ ᱱᱟᱥᱛᱟ ᱫᱚ ᱵᱟᱝ ᱦᱩᱭ ᱠᱟᱱᱟ ᱦᱩᱭᱩᱜᱼᱟ ᱦᱟᱸᱜ ᱠᱤᱪᱷᱩ ᱠᱷᱚᱱ ᱯᱚᱨ
ᱚ ᱦᱮᱸ ᱛᱚ ᱟᱨ ᱵᱮᱥ ᱵᱟᱲᱟ ᱜᱮᱭᱟᱯᱮ ᱫᱟᱹᱭ ᱚᱲᱟᱜ ᱠᱚᱨᱮ ᱫᱚ? ᱦᱮᱸ ᱟᱞᱮᱦᱚ ᱱᱤᱛ ᱫᱷᱟᱹᱵᱤᱡ ᱫᱚ ᱢᱚᱸᱡᱽ ᱜᱮ ᱥᱟᱱᱟᱢ ᱦᱚᱲ ᱜᱮ᱾
ᱦᱮᱸ ᱢᱚᱸᱡᱽ ᱵᱚᱱ ᱛᱟᱦᱮᱱ ᱠᱷᱟᱡ ᱜᱮ,
ᱦᱮᱸ ᱻᱦᱮᱸᱻ ᱟᱨ ᱤᱭᱟᱹ ᱟᱯᱮ ᱚᱱᱛᱮ ᱫᱟᱜ ᱮ ᱡᱟᱹᱲᱤ ᱫᱟᱭ ᱥᱮ ᱵᱟᱝ ᱛᱤᱦᱤᱧ ᱫᱚ?
ᱛᱤᱦᱤᱧ ᱫᱚ ᱵᱟᱭ ᱫᱟᱜ ᱡᱟᱹᱲᱤ ᱟᱠᱟᱫᱟ, ᱢᱮᱱᱠᱷᱟᱱ ᱨᱤᱢᱤᱞ ᱨᱤᱢᱤᱞ ᱵᱷᱟᱵᱽ ᱫᱚ ᱢᱮᱱᱟᱜ ᱜᱮᱭᱟ᱾
ᱦᱩᱸ
ᱦᱮ ᱛᱚᱵᱮ ᱫᱟᱜ ᱡᱟᱹᱲᱤ ᱛᱚ ᱵᱟᱝ
ᱚ ᱟᱞᱮ ᱱᱚᱛᱮ ᱢᱟ ᱦᱟᱱᱮ ᱥᱮᱛᱟᱜ ᱠᱷᱚᱱ ᱫᱟᱜ ᱮ ᱡᱟᱹᱲᱤᱭᱮᱫ ᱛᱟᱦᱮᱧ ᱫᱚ᱾
ᱚ ᱟᱫᱚ ᱫᱟᱜ ᱫᱤᱱ ᱠᱟᱱ ᱜᱮᱭᱟ ᱥᱮ ᱱᱤᱛᱚᱜ ᱫᱚ ᱪᱟᱥ ᱫᱤᱱ
ᱦᱮᱸ ᱻᱦᱮᱸᱻ ᱱᱤᱭᱟᱹ ᱥᱚᱢᱚᱭ ᱨᱮᱢᱟ ᱫᱟᱜ ᱡᱟᱹᱲᱤ ᱢᱟ ᱫᱤᱱᱟᱹᱢ ᱫᱤᱱ ᱛᱟᱦᱮᱱ ᱜᱮᱭᱟ᱾
ᱦᱮᱸ ᱟᱫᱚ ᱞᱟᱦᱟ ᱥᱚᱢᱚᱭ ᱫᱚ ᱫᱚᱢᱮ ᱜᱮ ᱫᱟᱜ ᱡᱟᱹᱲᱤᱭᱮᱫ ᱛᱟᱦᱮᱸᱱᱟ᱾
ᱦᱮᱸᱻ ᱦᱩᱸ ᱻᱦᱮᱸᱻ
ᱞᱟᱦᱟ ᱥᱚᱢᱚᱭ ᱫᱚ ᱫᱚᱢᱮ ᱢᱟᱭᱟ
ᱞᱟᱦᱟ ᱥᱚᱢᱚᱭ ᱫᱚ ᱫᱚᱢᱮ ᱜᱮ ᱫᱟᱜ ᱡᱟᱹᱲᱤᱭᱮᱫ ᱛᱟᱦᱮᱱᱟ, ᱢᱮᱱᱠᱷᱟᱱ ᱱᱮᱛᱟᱨ ᱫᱤᱱ ᱫᱚ ᱢᱟᱱᱮ ᱡᱩᱜᱽ ᱵᱚᱫᱚᱞ ᱟᱠᱟᱱ ᱠᱷᱟᱱ ᱜᱮ ᱵᱚᱫᱚᱞ ᱟᱠᱟᱱᱟ᱾
ᱦᱮᱸᱻᱦᱮᱸᱻ ᱟᱨ ᱫᱟᱜ ᱡᱚᱠᱷᱚᱱ ᱞᱟᱹᱠᱛᱤ ᱠᱟᱱ ᱛᱟᱦᱮᱱᱟ ᱥᱮ ᱚᱱᱟ ᱛᱚᱞᱟ ᱠᱚ ᱜᱤᱲᱤ ᱦᱩᱭ ᱞᱮᱱᱟ ᱛᱚᱠᱷᱚᱱ ᱢᱟ ᱵᱟᱭ ᱫᱟᱜ ᱮ ᱛᱟᱦᱮᱱᱟ ᱜᱚᱡ ᱪᱟᱵᱟᱭ ᱮᱱᱟ ᱱᱤᱭᱟᱹ ᱥᱚᱢᱚᱭ ᱫᱚᱢᱮ ᱫᱟᱜ ᱮ ᱡᱟᱹᱲᱤ ᱮᱫᱟᱭ ᱫᱤᱱᱟᱹᱢ ᱫᱤᱱ ᱜᱮ᱾
ᱦᱮᱸ ᱛᱟᱦᱚᱞᱮ ᱟᱹᱵᱤᱱ ᱫᱚᱵᱤᱱ ᱱᱟᱥᱛᱟ ᱠᱮᱫᱟ?
ᱦᱮᱸ ᱱᱟᱥᱛᱟ ᱠᱚ ᱦᱩᱭ ᱵᱟᱲᱟᱭᱮᱱ ᱜᱮᱭᱟ, ᱟᱫᱚ ᱱᱤᱡᱮᱨᱟᱜ ᱱᱟᱥᱮᱱᱟᱜ ᱠᱟᱹᱢᱤ ᱵᱟᱲᱟ ᱦᱩᱭ ᱞᱮᱱ ᱜᱮ᱾
ᱦᱮᱸ ᱠᱟᱹᱢᱤ ᱠᱚᱦᱚᱸ ᱞᱟᱹᱠᱛᱤ ᱠᱟᱱ ᱜᱮᱭᱟ᱾
ᱚᱱᱟᱢᱟ ᱟᱹᱰᱤ ᱫᱤᱱ ᱠᱷᱚᱱᱟᱜ ᱟᱨᱟᱢᱵᱷᱚ ᱟᱠᱟᱫᱟ ᱢᱟᱱᱮ ᱮᱠᱷᱚᱱᱳ ᱵᱟᱝ ᱪᱟᱵᱟᱜ ᱠᱟᱱᱟ᱾ ᱢᱤ-ᱢᱤᱫᱴᱟᱱᱟᱜ ᱫᱟᱜ ᱤᱫᱤᱭᱮᱫ ᱜᱮᱭᱟ ᱫᱟᱜ ᱡᱟᱹᱲᱤ ᱢᱮᱱᱟᱜ ᱜᱮᱭᱟ ᱢᱟᱱᱮ ᱢᱤᱫ ᱫᱷᱟᱣ ᱠᱟᱛᱮᱜ ᱫᱚ ᱡᱟᱣ ᱫᱟᱜ ᱮᱫ ᱜᱮᱭᱟ᱾
ᱦᱮᱸ ᱫᱤᱫᱤ ᱯᱷᱚᱱ ᱞᱮᱫᱟᱭ, ᱦᱮᱸ ᱟᱫᱚ ᱱᱚᱛᱮ ᱫᱚ-ᱚᱢ ᱦᱩᱭᱩᱜ ᱛᱤᱥ ᱵᱟᱨ‌ ᱯᱮ ᱫᱤᱱ ᱞᱟᱦᱟᱨᱮ ᱫᱟᱜ ᱫᱚ ᱦᱩᱭ ᱟᱠᱟᱱᱟ, ᱢᱮᱱᱠᱷᱟᱱ ᱮᱠᱷᱚᱱ ᱫᱚ ᱫᱟᱜ ᱫᱚ ᱱᱚᱛᱮ ᱫᱚ ᱵᱟᱹᱱᱩᱜᱼᱟ, ᱨᱤᱢᱤᱞ ᱨᱤᱢᱤᱞ ᱵᱷᱟᱵᱽ ᱫᱚ ᱢᱮᱱᱟᱜ ᱜᱮᱭᱟ᱾
ᱦᱮᱸ ᱚᱱᱠᱟ ᱜᱮᱠᱚ ᱢᱮᱱ ᱮᱫᱟ ᱚᱠᱟ ᱚᱱᱛᱮ ᱫᱚ ᱫᱟᱜ ᱮ ᱜᱮᱭᱟ ᱚᱠᱟ ᱥᱮᱫ ᱫᱚ ᱵᱟᱭ ᱫᱟᱜ ᱮ ᱜᱮᱭᱟ ᱢᱟᱱᱮ ᱱᱚᱛᱮ ᱫᱚ ᱵᱟᱭ ᱫᱟᱜ‌‌ ᱮ ᱜᱮᱭᱟ᱾
ᱦᱮᱸ
ᱱᱚᱛᱮ ᱟᱞᱮ ᱱᱚᱛᱮ ᱜᱮ ᱥᱩᱨ ᱥᱩᱯᱩᱨ ᱟᱹᱛᱩ ᱠᱚᱨᱮ ᱜᱮᱠᱚ ᱢᱮᱱᱮᱫ ᱜᱮ ᱟᱞᱮ ᱥᱮᱫ ᱚᱠᱟ ᱥᱮᱫ ᱫᱟ‌ᱜ ᱠᱟᱫᱟᱭ ᱟᱞᱮ ᱯᱟᱥᱟ ᱯᱟᱥᱤ ᱟᱹᱛᱩ ᱥᱮᱫ ᱫᱚ ᱫᱟᱜ ᱜᱮ‌ ᱞᱟᱹᱭ ᱮᱫᱟ ᱟᱞᱮ ᱱᱚᱛᱮ ᱫᱚ ᱵᱟᱭ ᱫᱟᱜ ᱟᱠᱟᱫᱟ᱾
ᱦᱮᱸ ᱟᱨ ᱚᱱᱠᱟᱜᱮ ᱱᱮᱛᱟᱨᱟᱜ ᱫᱟᱜ ᱫᱚ ᱢᱟᱱᱮ ᱥᱟᱵ ᱠᱟᱜ ᱵᱤᱱ ᱚᱱᱮ ᱚᱱᱠᱟᱜ ᱜᱮ ᱢᱟᱱᱮ ᱥᱟᱵ ᱠᱟᱜ ᱵᱮᱱ ᱱᱚᱰᱮ ᱫᱟᱜ ᱫᱟᱭ ᱛᱚ ᱟᱨ ᱠᱤᱪᱷᱩ‌ ᱠᱷᱚᱱ ᱞᱟᱦᱟ ᱨᱮᱜᱮ ᱫᱟᱜ ᱫᱚ ᱵᱟᱹᱱᱩᱜᱼᱟ᱾
ᱦᱮᱸ,
ᱦᱮᱸ
ᱜᱚᱴᱟ ᱡᱟᱭᱜᱟ ᱥᱮᱫ ᱫᱚ ᱚᱱᱠᱟ ᱵᱟᱭ ᱫᱟᱜᱮ-ᱜ ᱜᱮᱭᱟ᱾
ᱵᱟᱝ,
ᱦᱩᱸ
ᱟᱨ ᱛᱟᱦᱚᱞᱮ ᱠᱟᱹᱢᱤ ᱵᱟᱲᱟ ᱠᱚᱫᱚ ᱪᱮᱫ ᱠᱚ ᱦᱩᱭᱩᱜ ᱜᱮᱭᱟ ᱚᱱᱛᱮ ᱫᱚ,
ᱠᱟᱹᱢᱤ ᱵᱟᱲᱟᱭ ᱟᱠᱚ ᱱᱤᱛᱚᱜ ᱫᱷᱟᱹᱵᱤᱡ ᱫᱚ ᱚᱱᱮ ᱪᱟᱥ ᱠᱚᱨᱮᱱᱟᱜ ᱜᱮ ᱜᱩᱨᱤᱡᱽ ᱠᱚ ᱟᱬᱜᱚ ᱦᱩᱭ ᱟᱠᱟᱱᱟ, ᱟᱫᱚᱭ ᱭᱚ ᱞᱟᱹᱭ ᱮᱫᱟ ᱜᱚᱲᱚ ᱟᱹᱧ ᱢᱮ ᱱᱟᱥᱮᱱᱟᱜ ᱜᱩᱨᱤᱡᱽ ᱠᱚ ᱪᱟᱨᱟ ᱜᱚᱫ ᱠᱟᱜᱼᱟ ᱵᱚᱱ, ᱱᱚᱝᱠᱟ ᱫᱟᱜ ᱮᱫᱟ ᱯᱚᱨᱮ ᱫᱟᱜ ᱠᱚ ᱵᱤᱥᱤ ᱧᱚᱜ ᱛᱚᱸᱵᱟ ᱞᱮᱱᱠᱷᱟᱱ ᱵᱟᱝ ᱜᱟᱱᱚᱜ ᱜᱮᱭᱟ ᱤᱧ ᱫᱚ ᱦᱮᱸ ᱚᱲᱟᱜ ᱨᱮ ᱛᱟᱦᱮᱱ ᱦᱩᱭᱩᱜ ᱠᱟᱱᱟ ᱱᱤᱛᱚᱜ ᱫᱚ ᱯᱷᱟᱠᱟ ᱜᱮ ᱜᱚᱲᱚ ᱪᱟᱞᱟᱜ ᱦᱳᱭᱳᱜ-ᱟ ᱢᱟᱴᱷ ᱥᱮᱫ ᱛᱟᱦᱞᱮ ᱠᱷᱮᱛᱥ
ᱦᱮᱸ
ᱩᱱᱤ ᱛᱮᱫᱚ ᱪᱟᱥ ᱠᱟᱢᱤ ᱠᱚᱜᱮ ᱠᱚᱨᱟᱣ ᱞᱟᱜᱤᱫ ᱤᱭᱟᱹ ᱵᱮᱵᱚᱥᱛᱷᱟ ᱠᱚ ᱦᱟᱛᱟᱣ ᱦᱳᱭᱳᱜ ᱠᱟᱱᱟ ᱟᱨᱠᱤ
ᱦᱮᱸ ᱦᱮᱸ ᱦᱮᱸ
ᱟᱯᱮ ᱚᱱᱛᱮ ᱫᱚ ᱫᱟᱹᱭ ᱪᱟᱥ ᱯᱮ ᱮᱛᱚᱦᱚᱵ ᱠᱮᱫᱟ᱾
ᱟᱣᱨᱤ ᱚᱱᱮ ᱛᱚ ᱫᱟᱜ ᱜᱮ ᱵᱟᱱᱩᱜ᱾ ᱫᱟᱜ ᱜᱮ ᱵᱟᱝ ᱠᱷᱟᱛᱤᱨ ᱛᱮ ᱢᱟᱱᱮ ᱵᱟᱝᱠᱷᱟᱱ ᱫᱚ ᱢᱟᱱᱮ ᱥᱟᱵ ᱠᱟᱜ ᱵᱮᱱ ᱱᱚᱜ-ᱚᱭ ᱟᱯᱯᱷᱚᱨ ᱠᱚᱦᱚᱸ ᱮᱨ ᱦᱩᱭ ᱮᱨ ᱢᱟᱱᱮ ᱮᱨ ᱫᱚ ᱢᱚᱱᱮ ᱦᱚᱭᱯᱮ ᱮᱨ ᱠᱟᱜ ᱜᱮᱭᱟ ᱪᱮᱫᱟᱜ ᱥᱮ ᱟᱹᱞᱤᱧ ᱫᱚ ᱵᱟᱞᱤᱧ ᱢᱮᱱ ᱫᱟᱲᱮᱭᱟᱜ ᱠᱟᱱᱟ᱾ ᱢᱟᱱᱮ ᱟᱞᱮ ᱡᱟᱸᱦᱟᱸ ᱡᱟᱭᱜᱟ ᱨᱮᱞᱮ ᱛᱟᱦᱮᱱ ᱛᱟᱦᱮᱸ ᱚᱸᱰᱮ ᱫᱚ ᱪᱟᱥ ᱫᱚ ᱵᱟᱝᱜᱤ ᱦᱩᱭᱩᱜ᱾ ᱮᱨᱯᱚᱨ ᱢᱟᱱᱮ ᱦᱟᱸᱰᱮ ᱜᱚᱜᱚ ᱛᱚᱠᱩ ᱠᱩ ᱪᱟᱥ ᱜᱮᱭᱟ ᱟᱫᱚ ᱢᱟᱱᱮ ᱩᱱᱟᱹᱜᱴᱟ ᱦᱚᱸ ᱠᱷᱚᱵᱚᱨ ᱫᱚ ᱵᱟᱝ ᱦᱟᱛᱟᱣ ᱦᱩᱭ ᱠᱟᱱᱟ ᱮ ᱪᱮᱫᱟᱜ ᱥᱮ ᱵᱩᱪ ᱪᱮᱫ ᱠᱟᱱ ᱜᱮᱭᱟᱵᱮᱱ ᱱᱮᱛᱟᱨ ᱫᱚ ᱥᱩᱵ ᱱᱤᱡᱮᱨ ᱱᱤᱡᱮᱨ ᱮᱱ ᱤᱭᱟᱹ ᱯᱷᱮᱢᱮᱞᱤ ᱨᱮ ᱥᱚᱵ ᱵᱮᱥᱛᱚ᱾
ᱦᱮᱸ ᱦᱮᱸ ᱚᱝᱠᱟᱜᱮ ᱫᱟᱹᱭ ᱥᱚᱝᱥᱟᱨ ᱯᱟᱲᱟᱣ ᱞᱮᱱᱠᱷᱟᱱ ᱢᱟᱱᱮ ᱮᱛᱚ ᱥᱚᱝᱥᱟᱨ ᱨᱮᱱᱟᱜ ᱢᱤᱫᱴᱮᱱ ᱪᱟᱯ ᱧᱟᱢᱚᱜ-ᱟ᱾ ᱠᱷᱳᱡ ᱦᱟᱛᱟᱣ ᱨᱮᱱᱟᱜ ᱦᱚᱸ ᱚᱠᱛᱚ ᱵᱟᱝ ᱧᱟᱢᱚᱜ-ᱟ᱾ ᱮ ᱢᱚᱱᱮ ᱫᱚᱭ ᱞᱟᱹᱭᱟ ᱡᱮ ᱦᱟᱯᱮᱧ ᱯᱳᱞ ᱞᱮᱜᱮ ᱠᱤᱱᱛᱩ ᱚᱱᱟ ᱱᱟᱥᱮ ᱥᱚᱢᱚᱭ ᱦᱚᱸ ᱵᱟᱝ ᱧᱟᱢᱚᱜ-ᱟ ᱛᱚ᱾
ᱵᱟ ᱵᱟᱝ ᱧᱟᱢᱚᱜ ᱠᱟᱱᱟ ᱦᱮᱸ ᱟᱥᱟ ᱠᱟᱜ ᱵᱮᱱ ᱡᱩᱫᱤ ᱟᱨᱚ ᱠᱟᱹᱴᱤᱡ ᱠᱟᱹᱴᱤᱡ ᱢᱟᱹᱭ ᱵᱟᱵᱩ ᱫᱚ ᱠᱚ ᱛᱟᱦᱮᱱ ᱠᱷᱟᱡ ᱫᱚ ᱟᱨᱚ ᱫᱚᱢᱮ ᱜᱮ ᱵᱤᱡᱤ᱾
ᱦᱮᱸ ᱛᱚᱠᱷᱚᱱ ᱢᱟ ᱟᱨᱦᱚᱸ ᱫᱚᱢᱮ ᱠᱟᱢᱤ ᱨᱮᱱᱟᱜ ᱪᱟᱯ ᱛᱟᱦᱮᱱᱟ᱾
ᱚ ᱡᱮ ᱟᱯᱮ ᱚᱱᱛᱮ ᱫᱟᱹᱭ ᱛᱟᱦᱞᱮ ᱪᱮᱫ ᱠᱚ ᱪᱟᱥ ᱦᱳᱭᱳᱜ ᱜᱮᱭᱟ ᱾ ᱦᱩᱲᱩ ᱵᱟᱫᱮ
ᱦᱮᱸ ᱦᱩᱲᱩ ᱠᱚᱫᱚ ᱦᱩᱭᱩᱜ ᱜᱮᱭᱟ ᱡᱟᱸᱦᱟᱸᱭ ᱠᱚᱫᱚ ᱥᱚᱵᱽᱡᱤ ᱠᱚᱦᱚᱸ ᱠᱚ ᱪᱟᱥ ᱜᱮᱭᱟ ᱜᱩᱦᱩᱢ ᱠᱚᱦᱚᱸ ᱪᱟᱥ ᱜᱮᱭᱟ ᱾ ᱟᱫᱚ ᱢᱮᱱᱠᱷᱟᱱ ᱵᱮᱱ ᱢᱟᱱᱮ ᱟᱞᱮ ᱫᱚ ᱚᱲᱟᱜ ᱨᱮᱫᱚ ᱵᱟᱝᱠᱚ ᱪᱟᱥ ᱛᱟᱞᱮᱭᱟ ᱪᱮᱫᱟᱜ ᱥᱮ ᱢᱟᱱᱮ ᱥᱟᱵ ᱠᱟᱜᱵᱮᱱ ᱚᱲᱟᱜ ᱨᱮ ᱢᱟᱱᱮ ᱪᱟᱥ ᱞᱟᱹᱜᱤᱫ ᱛᱚ ᱦᱚᱲ ᱦᱚᱛᱚ ᱞᱟᱹᱠᱛᱤ ᱜᱮᱭᱟ ᱟᱫᱚ ᱦᱮᱸ ᱦᱮᱸ ᱟᱫᱚ ᱢᱟᱱᱮ ᱵᱟᱱᱩᱜ ᱠᱚᱣᱟ ᱢᱟᱱᱮ ᱚᱱᱠᱟ ᱫᱚ ᱢᱟᱱᱮ ᱵᱟᱵᱟ ᱢᱮᱱᱟᱭᱟ ᱵᱟᱵᱟ ᱫᱚᱦᱟᱜ ᱥᱟᱜ ᱠᱟᱜ ᱵᱮᱱ ᱩᱱᱤ ᱫᱚ ᱠᱟᱢᱤᱭᱟᱭ ᱮ ᱢᱟᱱᱮ ᱟᱨᱚ ᱮᱴᱟᱜ ᱡᱟᱦᱟᱱᱟᱜ ᱠᱩ ᱟᱨ ᱥᱟᱵᱮᱱ ᱫᱟᱫᱟ ᱢᱮᱱᱟᱭᱟ ᱫᱟᱫᱟ ᱫᱚ ᱚᱱᱟ ᱠᱚᱫᱚ ᱵᱟᱭ ᱜᱟᱱ ᱠᱮᱭᱟ ᱩᱱᱤ ᱫᱚ ᱢᱟᱱᱮ ᱦᱮᱱᱰᱤᱠᱮᱯ ᱜᱮᱭᱟ᱾
ᱦᱮᱸ ᱟᱨ ᱪᱟᱥ ᱠᱟᱢᱤ ᱦᱚᱸ ᱫᱟᱹᱭ ᱫᱚᱢᱮ ᱠᱚᱥᱴᱚ ᱜᱮᱭᱟ ᱚᱱᱟ ᱛᱟᱭᱚᱢ ᱨᱮ ᱫᱚᱢᱮ ᱠᱷᱟᱴᱟᱜ ᱦᱳᱭᱩᱜᱼᱟ ᱛᱟᱪᱷᱟᱲᱟ ᱵᱟᱝ ᱦᱩᱭᱩᱜ ᱜᱮᱭᱟ ᱥᱮ ᱾
ᱦᱮᱸ ᱟᱫᱚ ᱚᱱᱮ ᱟᱨ ᱢᱟᱱᱮ ᱡᱚᱛᱚ ᱴᱩᱠᱩ ᱠᱩ ᱪᱟᱥᱟ ᱚᱱᱟ ᱫᱚ ᱦᱚᱲ ᱵᱚᱨᱥᱟ ᱜᱤ ᱢᱟᱱᱮ ᱚᱱᱮ ᱤᱭᱟᱹ ᱢᱩᱱᱤᱥ ᱞᱟᱜᱟᱣ ᱠᱟᱛᱮᱜ
ᱦᱮᱸ ᱦᱮᱸ ᱟᱨ ᱢᱩᱱᱤᱥ ᱠᱚᱨᱮᱱᱟᱜ ᱦᱚᱸ ᱫᱟᱹᱭ ᱪᱮᱫ ᱞᱟᱜᱟ ᱢᱮᱱᱟ ᱡᱮ ᱩᱱᱠᱩᱣᱟᱜ ᱪᱟᱡᱽ ᱵᱟᱯᱨᱮ ᱟᱸᱡᱚᱢ ᱞᱮᱠᱷᱟᱱ ᱜᱮ ᱢᱟᱱᱮ ᱫᱚᱢᱮ ᱠᱟᱛᱮ ᱠᱚ ᱦᱟᱛᱟᱣ ᱜᱮᱭᱟ ᱟᱯᱮ ᱚᱱᱛᱮ ᱪᱤᱠᱟᱹ ᱠᱚ ᱦᱟᱛᱟᱣᱟ
ᱦᱟᱛᱟᱭ ᱜᱮᱭᱟ ᱠᱚ ᱱᱚᱛᱮ ᱢᱟᱱᱮ ᱩᱱ ᱡᱚᱠᱷᱚᱱ ᱛᱤᱱᱟᱹᱜ ᱠᱚ ᱦᱟᱛᱟᱣᱮᱫ ᱛᱟᱦᱮᱱᱟ ᱩᱱ ᱡᱚᱠᱷᱚᱱ ᱫᱚ ᱵᱟᱹᱞᱤᱧ ᱢᱮᱱ ᱫᱟᱲᱮᱭᱟᱜ ᱠᱟᱱᱟ ᱛᱚ ᱱᱤᱛᱚᱜ ᱞᱤᱧ ᱟᱡᱚᱢᱤᱜ-ᱟ ᱥᱮᱪᱮᱜ ᱛᱤᱱᱥᱚ ᱴᱟᱠᱟᱣ ᱠᱟᱱᱟ ᱾
ᱚᱝᱠᱟ ᱜᱮ ᱟᱞᱮ ᱱᱚᱛᱮ ᱦᱚᱸ ᱫᱩᱥᱚ ᱟᱥᱤ ᱪᱮᱛᱟᱱ ᱨᱮ ᱵᱟᱢ ᱵᱮᱱ ᱧᱟᱢ ᱠᱚᱣᱟ ᱾
ᱵᱟᱸ ᱛᱟᱨᱯᱚᱨᱮ ᱦᱩᱭᱩᱜ ᱠᱟᱱᱟ ᱡᱮ ᱢᱮᱱᱠᱷᱟᱱ ᱵᱮᱱ ᱮ ᱠᱟᱹᱢᱤ ᱫᱚ ᱠᱚᱢ ᱟᱨ ᱢᱟᱱᱮ ᱠᱟᱹᱣᱰᱤ ᱫᱚ ᱵᱮᱥᱤ ᱜᱤ ᱦᱮᱸ ᱦᱮᱸ ᱦᱮᱸᱻ
ᱟᱨᱦᱚᱸ ᱡᱟᱦᱟᱸᱭ ᱠᱟᱹᱢᱤᱱ ᱠᱚᱭ ᱞᱟᱜᱟ ᱠᱟᱠᱚᱣᱟ ᱩᱱᱤ ᱡᱩᱫᱤ ᱡᱟᱸᱦᱟᱸᱭ ᱠᱟᱹᱢᱤᱱᱮ ᱞᱟᱜᱟ ᱠᱟᱠᱚᱣᱟ ᱩᱱᱤ ᱡᱩᱫᱤ ᱢᱟᱴ ᱵᱟᱭ ᱪᱟᱞᱟᱜ-ᱟ ᱥᱩᱫᱩ ᱠᱟᱹᱢᱤ ᱢᱩᱱᱤᱥ ᱜᱮᱠᱚ ᱪᱟᱞᱟᱣ ᱠᱚᱜ-ᱟ ᱛᱟᱦᱞᱮ ᱛᱚ ᱩᱱᱠᱩ ᱫᱚ ᱛᱤᱜᱩ ᱛᱤᱜᱩ ᱛᱮᱜᱮ ᱵᱟᱨ ᱯᱮ ᱜᱷᱚᱱᱴᱟ ᱫᱚ ᱠᱚᱴᱟᱣᱟ ᱢᱩᱡᱽ ᱮᱫᱟ ᱫᱚ ᱢᱟᱹᱞᱤᱠ ᱫᱚ ᱵᱟᱭ ᱦᱤᱡᱩᱜ ᱠᱟᱱ ᱱᱤᱛᱚᱜ ᱫᱚ ᱚᱠᱚᱭ ᱧᱮᱞ ᱞᱮᱭᱟ᱾
ᱮᱜᱟᱨᱚ? ᱦᱮᱸ᱾ ᱚᱱᱠᱟ ᱜᱮᱛᱚ ᱢᱟᱱᱮ ᱥᱟᱜ ᱠᱟᱜ ᱵᱮᱱ ᱤᱭᱟᱹ ᱫᱚ ᱢᱤᱫᱴᱮᱱ ᱪᱟᱹᱭ ᱜᱮᱭᱟ ᱚᱲᱟᱜ ᱨᱮᱱ ᱥᱚᱫᱚᱥᱥᱚ ᱫᱚ ᱢᱤᱫᱴᱮᱱ ᱫᱚ ᱫᱚᱨᱠᱟᱨ ᱜᱮᱭᱟ᱾
ᱦᱮᱸ ᱩᱱᱤ ᱡᱩᱫᱤ ᱢᱟᱴᱷ ᱨᱮ ᱵᱟᱭ ᱛᱟᱦᱮᱸᱱᱟ ᱥᱮ ᱠᱟᱹᱢᱤᱱ ᱠᱚ ᱢᱩᱱᱤᱥ ᱠᱚ ᱩᱱᱠᱩ ᱢᱟ ᱛᱤᱸᱜᱩ ᱛᱤᱸᱜᱩ ᱛᱤᱼ ᱥᱚᱢᱚᱭ ᱠᱚ ᱯᱟᱨᱚᱢᱟ ᱩᱱᱟᱹᱜ ᱫᱚ ᱵᱟᱠᱚ ᱠᱟᱹᱢᱤᱭ ᱜᱮᱭᱟ᱾
ᱦᱮᱸ, ᱟᱫᱚ ᱪᱤᱠᱟᱹᱭᱟ ᱵᱮᱱ ᱟᱫᱚ ᱦᱮᱸ ᱛᱟᱦᱮᱱ ᱜᱮᱭᱟ ᱠᱚ᱾
ᱦᱩᱸ, ᱟ ᱛᱟᱦᱮᱸ ᱞᱟᱹᱠᱛᱤᱜ ᱜᱮᱭᱟ ᱵᱟᱝᱠᱷᱟᱱ ᱩᱱᱠᱩ ᱯᱟᱸᱪᱡᱚᱱ ᱞᱟᱜᱟᱣ ᱠᱟᱛᱮᱫ ᱦᱚᱸ ᱠᱚᱱᱚ ᱯᱷᱟᱭᱫᱟ ᱵᱟᱹᱱᱩᱜᱼᱟ ᱪᱮᱫ ᱜᱮ ᱵᱟᱠᱚ ᱪᱤᱠᱟᱹᱭᱟ᱾ ᱦᱚᱲ ᱵᱮᱥᱤ ᱞᱟᱜᱟᱣ ᱠᱟᱛᱮᱜ ᱦᱚᱸ ᱠᱚᱱᱚ ᱞᱟᱵᱷ ᱵᱟᱝ ᱦᱩᱭᱩᱜ ᱜᱮᱭᱟ᱾
ᱦᱮᱸ᱾ ᱟᱨ ᱛᱟᱦᱞᱮ ᱢᱟᱱᱮ ᱤᱥᱤᱱ ᱵᱟᱥᱟᱝ ᱠᱚᱫᱚ?
ᱤᱥᱤᱱ ᱵᱟᱥᱟᱝ ᱫᱚ ᱭᱳᱭ ᱤᱥᱤᱱ ᱵᱟᱥᱟᱝ ᱮᱫ ᱜᱮᱭᱟ᱾ ᱥᱮᱛᱟᱜ ᱨᱮ ᱱᱟᱥᱛᱟ ᱵᱟᱲᱟ ᱦᱩᱭᱮᱱᱛᱮ ᱟᱫᱚ ᱱᱤᱡᱮ ᱫᱚ ᱠᱟᱹᱢᱤ ᱠᱚ ᱧᱮᱞ ᱵᱟᱲᱟᱭ ᱦᱩᱭᱩᱜ ᱠᱟᱱᱟ ᱟᱫᱚ ᱭᱳᱭ ᱤᱥᱤᱱᱮᱫᱟ ᱟᱨᱠᱤ᱾
ᱟᱨ ᱛᱟᱦᱚᱞᱮ ᱢᱟᱱᱮ ᱱᱚᱝᱠᱟ ᱫᱚ ᱟᱯᱮᱫᱚ ᱱᱚᱝᱠᱟ ᱪᱟᱥ ᱵᱟᱥ ᱪᱷᱟᱲᱟ ᱮᱴᱟᱜ ᱡᱟᱦᱟᱱᱟᱜ ᱠᱟᱹᱢᱤ ᱠᱚᱫᱚ?
ᱵᱟ ᱟᱞᱮ ᱫᱚ ᱪᱟᱥᱵᱟᱥ ᱟᱞᱮᱥᱮᱫ ᱫᱚ ᱥᱚᱵᱡᱤ ᱠᱚ ᱦᱩᱭᱩᱜ ᱜᱮᱭᱟ ᱵᱷᱟᱜᱤ ᱜᱮ ᱟᱞᱮ ᱱᱚᱛᱮ ᱫᱚ᱾
ᱦᱚᱸ,
ᱢᱟᱱᱮ ᱫᱟᱜ ᱠᱚᱨᱮᱱᱟᱜ ᱚᱱᱠᱟ ᱞᱮᱠᱟ ᱮᱴᱠᱮᱴᱚᱬᱮ ᱵᱟᱹᱱᱩᱜ ᱜᱮᱭᱟ ᱢᱟᱱᱮ ᱡᱟᱦᱟᱸ ᱥᱮᱫ ᱥᱚᱵᱽᱡᱤ ᱠᱷᱮᱛ ᱠᱚ ᱢᱮᱱᱟᱜ ᱛᱟᱞᱮᱭᱟ ᱚᱱᱟ ᱫᱷᱟᱨᱮ ᱫᱷᱟᱨᱮᱛᱮ ᱚᱱᱠᱟ ᱜᱟᱰᱟ ᱢᱮᱱᱟᱜᱼᱟ ᱛᱮ ᱥᱩᱨ ᱥᱩᱯᱩᱨ ᱠᱚᱨᱮ ᱜᱮ ᱠᱷᱮᱛ ᱠᱚ ᱢᱮᱱᱟᱜᱼᱟ ᱟᱫᱚ ᱫᱟᱜ ᱠᱚᱨᱮᱱᱟᱜ ᱦᱚᱸ ᱮᱴᱠᱮᱴᱚᱬᱮ ᱵᱟᱝ ᱦᱩᱭᱩᱜᱼᱟ᱾ ᱡᱟᱦᱟᱸ ᱛᱤᱱᱟᱹᱜ ᱱᱤᱨᱚᱱ ᱫᱷᱚᱨᱚᱱ ᱨᱮᱦᱚᱸ ᱢᱟᱱᱮ ᱫᱟᱜ ᱛᱟᱦᱮᱱ ᱜᱮᱭᱟ᱾
ᱦᱮᱸ, ᱚ ᱢᱟᱱᱮ ᱚᱥᱩᱵᱤᱫᱟ ᱫᱚ ᱵᱟᱝ ᱦᱩᱭᱩᱜ ᱛᱟᱯᱮᱭᱟ, ᱢᱟᱱᱮ ᱪᱟᱥ ᱫᱚ ᱦᱩᱭᱩᱜ ᱜᱮᱭᱟ᱾
ᱦᱮᱸ, ᱦᱩᱲᱩ ᱪᱟᱥ ᱜᱮ ᱵᱚᱨᱚᱱ ᱱᱟᱥᱮᱱᱟᱜ ᱚᱥᱩᱵᱤᱫᱟ ᱦᱳᱭᱳᱜ ᱨᱮᱦᱚᱸ ᱥᱚᱵᱽᱡᱤ ᱠᱚᱨᱮᱱᱟᱜ ᱫᱚ ᱚᱥᱩᱵᱤᱫᱟ ᱫᱚ ᱮᱠᱟᱞ ᱵᱟᱝ ᱦᱳᱭᱳᱜ ᱛᱟᱞᱮᱭᱟ᱾
ᱚ,
ᱥᱚᱵᱽᱡᱤ ᱪᱟᱥ ᱫᱚ ᱦᱳᱭᱳᱜ ᱛᱟᱞᱮ ᱜᱮᱭᱟ᱾
ᱟᱯᱮᱥᱮᱫ ᱫᱚ ᱛᱟᱦᱚᱞᱮ ᱱᱚᱣᱟ ᱦᱩᱞ ᱢᱟᱞ ᱱᱟᱜ ᱦᱩᱞ ᱢᱟᱦᱟ ᱫᱚ ᱪᱮᱫ ᱞᱮᱠᱟ ᱯᱮ ᱢᱟᱱᱟᱣ ᱵᱟᱛᱟᱣ ᱠᱮᱫᱟ?
ᱢᱟᱱᱟᱣ ᱠᱮᱫ ᱜᱮᱭᱟᱞᱮ ᱱᱟᱥᱮ ᱱᱟᱥᱮ ᱜᱮ, ᱫᱚᱢᱮ ᱢᱚᱸᱡᱽ ᱛᱮᱫᱚ ᱵᱟᱞᱮ ᱢᱟᱱᱟᱣ ᱞᱮᱫ ᱜᱮᱭᱟ ᱟᱞᱮ ᱫᱚ ᱦᱩᱰᱤᱧ ᱜᱮᱛᱟᱞᱮᱭᱟ ᱟᱛᱼᱼ ᱛᱩ ᱛᱟᱞᱮ ᱦᱩᱰᱤᱧ ᱟᱛᱳ ᱟᱨ ᱚᱱᱠᱟ ᱡᱩᱢᱤᱫ ᱠᱚ ᱱᱮᱛᱟᱨ ᱢᱟ ᱫᱟᱹᱭᱮᱢ ᱧᱮᱞᱮᱫ ᱜᱮᱭᱟ ᱥᱮ ᱡᱩᱢᱤᱫ ᱚᱱᱠᱟ ᱵᱟᱝᱵᱚᱱ ᱛᱟᱦᱮᱱ ᱜᱮᱭᱟ ᱥᱮ᱾ ᱟᱫᱚ ᱦᱟᱹᱱᱤ ᱱᱟᱹᱭ ᱵᱟᱝᱠᱚ ᱩᱸᱰᱩᱠᱚᱜᱼᱟ ᱵᱟᱝ ᱠᱚ ᱪᱤᱠᱟᱹᱜᱼᱟ᱾
ᱦᱮᱸ, ᱚᱱᱠᱟᱜ ᱜᱮ ᱱᱮᱛᱟᱨ ᱫᱚ ᱯᱨᱚᱛᱤᱴᱟ ᱡᱟᱭᱜᱟ ᱨᱮᱜᱮ᱾ ᱦᱮᱸ, ᱦᱮᱸ ᱢᱟᱱᱮ ᱯᱨᱚᱛᱤᱴᱟ ᱡᱟᱭᱜᱟ ᱨᱮᱜᱮ ᱚᱱᱠᱟ ᱦᱩᱭ ᱟᱨᱼᱼ ᱢᱟᱱᱮ ᱢᱮᱱᱠᱷᱟᱱ ᱵᱮᱱ ᱟᱞᱮᱭᱟᱜ ᱴᱚᱞᱟ ᱫᱚ ᱫᱚᱢᱮ ᱜᱮ ᱞᱟᱹᱴᱩ ᱜᱮᱭᱟ ᱛᱚ ᱥᱮᱫᱟᱭ ᱫᱚ ᱟᱹᱰᱤ ᱱᱟᱭ ᱱᱟᱯᱟᱭ ᱛᱮᱜᱮ ᱢᱟᱱᱟᱼᱼ ᱯᱟᱞᱟᱣ ᱵᱟᱛᱟᱣ ᱦᱩᱭᱩᱜ ᱠᱟᱱ ᱛᱟᱦᱮᱱ ᱜᱮᱭᱟ ᱟᱫᱚ ᱚᱱᱮ ᱡᱟᱦᱟᱸ ᱵᱮᱱ ᱢᱮᱱ ᱠᱮᱫ ᱡᱩᱢᱤᱫ ᱵᱟᱹᱱᱩᱜ ᱵᱚᱱᱟ ᱱᱮᱛᱟᱨ ᱫᱚ᱾ ᱢᱟᱱᱮ ᱡᱩᱢᱤᱫ ᱫᱚ ᱱᱮᱛᱟᱨ ᱫᱚ ᱪᱟᱵᱟᱣᱟᱠᱟᱱ ᱠᱷᱟᱡ ᱢᱟᱱᱮ ᱮ ᱚᱱᱠᱟᱜᱮ ᱢᱟᱱᱮ ᱦᱚᱲ ᱫᱚ ᱵᱟᱝ ᱠᱚ ᱦᱩᱭᱩᱜ ᱜᱮᱭᱟ᱾ ᱟᱫᱚ ᱚᱱᱮ ᱠᱷᱟᱹᱞᱤ ᱢᱟᱞᱰᱚ ᱫᱟᱱᱠᱩ ᱦᱩᱭᱩᱜᱼᱟ᱾ ᱤᱱᱟᱹᱠᱚᱜᱤ ᱦᱩᱭᱩᱜᱼᱟ᱾
ᱦᱮᱸ ᱦᱮᱸ ᱚᱱᱟ ᱠᱚᱜᱮ ᱚᱱᱮ ᱥᱩᱫᱩ ᱚᱱᱮ ᱪᱤᱛᱟᱹᱨ᱾ ᱨᱮ ᱢᱟ ᱤᱭᱟᱹ ᱢᱟᱞᱟ ᱠᱚ ᱵᱟᱦᱟ ᱠᱚ ᱮᱢ ᱵᱟᱲᱟ ᱠᱟᱛᱮᱜ ᱜᱮ ᱚᱱᱠᱟ ᱠᱟᱛᱮ ᱜᱮ ᱢᱩᱪᱟᱹᱜ ᱦᱩᱭᱩᱜ ᱠᱟᱱᱟ᱾
ᱦᱮᱸ ᱦᱮᱸ᱾
ᱟᱯᱮ ᱚᱸᱰᱮ ᱫᱚ ᱪᱮᱠᱟ ᱫᱟᱹᱭ ᱛᱟᱦᱞᱮ ᱦᱩᱭ ᱱᱟ?
ᱮᱸᱜ ᱦᱩᱭᱱᱟ ᱚᱱᱠᱟ ᱜᱤ ᱦᱩᱭᱱᱟ ᱚᱱᱮ ᱢᱮᱱᱮᱫ